ᱦᱮᱞᱳ ᱟᱸᱡᱚᱢᱼᱚᱜ ᱠᱟᱱᱟ
ᱦᱮᱞᱳ
ᱟᱸᱡᱚᱢᱼᱚᱜ ᱠᱟᱱ ᱛᱤᱧᱟᱹ ᱨᱚᱲ
ᱦᱮᱞᱳ
ᱦᱮᱸ ᱦᱮᱞᱳ
ᱦᱮᱸ ᱜᱚᱢᱠᱮ ᱟᱸᱡᱚᱢ ᱫᱟᱢ
ᱟᱸᱡᱚᱢᱼᱚᱜ ᱠᱟᱱᱟ ᱞᱟᱹᱭᱢᱮ
ᱟᱸᱡᱚᱢᱼᱚᱜ ᱠᱟᱱᱟ ᱟᱪᱪᱷᱟ
ᱦᱳᱭ ᱟᱸᱡᱚᱢᱼᱚᱜ ᱠᱟᱱᱟ ᱞᱟᱹᱭ ᱢᱮ
ᱪᱮᱫᱟᱜ
ᱪᱮᱫ ᱮᱢ ᱪᱤᱠᱟᱹᱭᱼᱟ ᱚᱲᱟᱜ ᱠᱚᱨᱮ ᱜᱮ ᱱᱤᱛᱚᱝ ᱫᱚ
ᱪᱮᱫ
ᱚᱲᱟᱜ ᱠᱚᱨᱮ ᱜᱮ ᱛᱟᱞᱟ ᱵᱟᱲᱟᱭ ᱦᱩᱭᱩᱜ
ᱦᱩᱸ ᱱᱟᱯᱟᱭ ᱜᱮᱭᱟᱢ
ᱦᱩᱸ ᱱᱟᱯᱟᱭ ᱜᱮᱭᱟ ᱟᱢᱜᱮ ᱪᱮᱫ ᱞᱮᱠᱟ
ᱤᱧ ᱦᱚᱸ ᱱᱟᱯᱟᱭ ᱜᱮ
ᱟᱢ ᱪᱮᱫ ᱞᱮᱠᱟ ᱦᱮᱱᱟᱜ ᱢᱮᱭᱟ ᱚᱲᱟᱜ ᱠᱚᱨᱮ
ᱱᱟᱯᱟᱭ ᱜᱮ ᱢᱤᱱᱟᱹᱧᱟ ᱦᱳᱭ ᱚᱲᱟᱜ ᱠᱚᱨᱮ ᱦᱚᱸ ᱱᱟᱯᱟᱭ ᱜᱮ
ᱛᱚᱞᱟ ᱵᱟᱲᱟ ᱠᱮᱫᱟ ᱯᱮ ᱥᱮ ᱟᱹᱣᱨᱤ
ᱟᱞᱮ ᱫᱚ ᱟᱹᱣᱨᱤ ᱞᱮ ᱛᱚᱞᱟᱭᱟ ᱫᱟᱜ ᱦᱚᱸ ᱵᱟᱭ ᱫᱟᱜ ᱠᱟᱫᱟ ᱟᱞᱮ ᱥᱮᱫ ᱫᱚ ᱛᱚᱞᱟ ᱠᱚᱦᱚᱸ ᱟᱹᱣᱨᱤ ᱞᱮ ᱜᱤᱰᱤᱭᱟ ᱵᱟᱭ ᱫᱟᱜ ᱟᱠᱟᱫᱟ
ᱟᱞᱮ ᱥᱮᱫ ᱢᱟᱭ ᱫᱟᱜ ᱠᱮᱫ
ᱚᱦᱚ ᱛᱟᱦᱞᱮ ᱟᱯᱮ ᱥᱮᱫ ᱫᱚ ᱫᱟᱜᱼᱟᱜ ᱯᱮᱭᱟᱭ
ᱦᱩᱸ
ᱢᱟᱱᱮ ᱦᱟᱞᱠᱟ ᱜᱮ ᱥᱮ ᱠᱟᱹᱴᱤᱡ ᱡᱳᱨ ᱜᱮ
ᱟᱞᱮᱥᱮᱡ ᱫᱚ ᱦᱟᱞᱠᱟ ᱟᱨ ᱟᱞᱮ ᱠᱟᱹᱴᱤᱡ ᱦᱟᱱᱛᱮ ᱧᱚᱜ ᱫᱚ ᱟᱹᱰᱤ ᱡᱳᱨ ᱧᱚᱜ ᱫᱟᱜ ᱟᱠᱟᱫᱟ
ᱚ ᱟᱪᱪᱷᱟ
ᱫᱷᱩᱲᱤ ᱠᱚᱫᱚ ᱞᱚᱦᱚᱫ ᱮᱱᱟ
ᱚ ᱠᱟᱹᱴᱤᱡ ᱛᱟᱞᱦᱮ ᱜᱚᱨᱚᱢ ᱠᱷᱚᱡ ᱫᱚ ᱚᱱᱮ ᱠᱟᱹᱴᱤᱡ ᱯᱮ ᱴᱷᱟᱱᱰᱟ ᱧᱚᱜ ᱠᱟᱱ ᱜᱮᱭᱟ
ᱵᱟ ᱛᱟᱹᱣ ᱜᱚᱨᱚᱢ ᱠᱟᱱ ᱜᱮᱭᱟ
ᱚᱻ ᱟᱞᱮ ᱥᱮᱫ ᱫᱚ ᱠᱟᱹᱴᱤᱡ ᱨᱤᱢᱤᱞ ᱵᱟᱲᱟ ᱞᱮᱫᱟ ᱛᱮᱦᱤᱧ ᱫᱚ ᱟᱫᱚ ᱢᱟᱱᱮᱼᱮᱫ ᱛᱟᱦᱮᱱ ᱞᱮ ᱫᱟᱜ ᱦᱤᱡᱩᱜᱼᱟ ᱛᱟᱦᱞᱮ ᱠᱷᱟᱱ ᱫᱟᱜ ᱦᱚᱸ ᱟᱫᱚ ᱵᱟᱝ ᱦᱤᱡᱩᱜ ᱠᱟᱱᱟ ᱦᱮᱡ ᱛᱚ ᱵᱟᱝ ᱦᱮᱡ ᱞᱮᱱᱟ
ᱚᱸ
ᱦᱩᱸ
ᱚᱸᱰᱮ ᱠᱷᱚᱱ ᱫᱚ ᱛᱤᱥ ᱮᱢ ᱪᱟᱞᱟᱣ ᱟᱠᱟᱱᱟ?
ᱚᱸᱰᱮ ᱠᱷᱚᱱ ᱫᱩᱧ ᱦᱮᱡ ᱠᱟᱱᱟ ᱛᱤᱦᱤᱧ ᱜᱮᱸ
ᱚ ᱛᱟᱹᱣ ᱮᱱᱦᱤᱞᱳᱜ ᱮᱢ ᱞᱟᱹᱭᱮᱫ ᱪᱟᱞᱟᱜ ᱠᱟᱹᱱᱟᱧ᱾
ᱟᱫᱚ ᱮᱱᱦᱤᱞᱳᱜ ᱫᱚ ᱦᱮᱡ ᱞᱮᱱᱟᱹᱧ ᱟᱫᱚ ᱟᱨᱚᱧ ᱨᱩᱣᱟᱹᱲ ᱪᱟᱞᱟᱣᱱᱟ᱾
ᱮᱠᱵᱟᱨᱮᱢ ᱪᱟᱞᱟᱣ ᱩᱛᱟᱹᱨᱱᱟ ᱥᱮ ᱟᱨᱚᱢ ᱦᱤᱡᱩᱜᱼᱟ?
ᱟᱨᱚ ᱜᱟᱯᱟᱧ ᱥᱮᱱᱚᱜᱼᱟ᱾ ᱵᱟᱠᱷᱟᱱ ᱫᱚ ᱵᱟᱝ ᱜᱟᱱᱚᱜ ᱠᱟᱱᱟ᱾
ᱟᱨ ᱛᱤᱱᱟᱹᱜ ᱜᱟᱱ ᱦᱮᱱᱟᱜ ᱠᱚᱣᱟ ᱥᱮ ᱡᱚᱛᱚ ᱠᱚ ᱪᱟᱞᱟᱣ
ᱢᱮᱱᱟᱜ ᱠᱚ ᱜᱮᱣᱟ ᱰᱷᱮᱨ ᱜᱮ ᱦᱮᱸ ᱠᱤᱪᱷᱩ ᱦᱚᱲ ᱫᱚ ᱦᱮᱡ ᱠᱟᱱᱟ ᱞᱮ
ᱮᱣᱟ
ᱟᱢ ᱫᱚ ᱛᱤᱥᱮᱢ ᱥᱮᱱ ᱟᱠᱟᱱ ᱛᱮ?
ᱤᱧ ᱫᱚ ᱰᱷᱮᱨ ᱜᱤᱧ ᱦᱩᱭᱮᱱᱟ ᱵᱟᱨ ᱯᱮ ᱪᱷᱚ ᱥᱟᱛ ᱫᱤᱱ᱾
ᱚ ᱛᱟᱦᱚᱞᱮ ᱛᱚᱞᱟ ᱠᱚᱫᱚ ᱯᱮ ᱜᱤᱰᱤ ᱵᱟᱲᱟ ᱠᱮᱫᱟ ᱵᱟᱝ᱾
ᱛᱮᱦᱮᱱ ᱜᱤᱰᱤ ᱦᱳᱭᱱᱟ
ᱚ
ᱟᱨ ᱪᱟᱜ ᱤᱧ ᱵᱟᱨᱮ ᱟᱢᱵᱟᱵᱚᱛᱤ ᱯᱚᱨᱮ
ᱦᱩᱸ ᱟᱢᱟᱵᱚᱛᱤ ᱫᱚ ᱥᱟᱛ ᱫᱤᱱ ᱨᱮᱛᱚ ᱦᱩᱭᱩᱜᱼᱟ ᱟᱥᱟᱲ ᱨᱮᱱᱟᱜ ᱥᱟᱛ ᱫᱤᱱ ᱨᱮ ᱵᱟᱝ ᱛᱚ
ᱦᱮᱸ ᱟᱯᱮ ᱯᱟᱛᱟ ᱦᱩᱭᱩᱜ ᱛᱟᱯᱮᱭᱟ ᱥᱮ ᱵᱟᱝ ᱟᱯᱮ ᱥᱮᱫ ᱫᱚ
ᱦᱮᱸ ᱟᱞᱮ ᱥᱮᱫ ᱯᱟᱛᱟ ᱦᱩᱭᱩᱜᱼᱟ ᱟᱢᱵᱟᱵᱚᱛᱤ ᱨᱮ
ᱪᱮᱫ ᱞᱮᱠᱟ ᱯᱮ ᱢᱟᱱᱟᱣ?
ᱟᱫᱚ ᱱᱮᱥ ᱢᱟ ᱱᱮᱥ ᱢᱟ ᱠᱚ ᱞᱟᱹᱭᱮᱫ ᱡᱮ ᱯᱟᱛᱟ ᱴᱟᱹᱰᱤ ᱨᱮ ᱡᱤᱞ ᱯᱟᱹᱣᱨᱟᱹ ᱦᱟᱹᱰᱤ ᱟᱹᱠᱷᱨᱤᱧ ᱠᱚ ᱵᱟᱝ ᱜᱟᱱᱚᱜᱼᱟ ᱢᱟᱱᱟ ᱜᱮᱣᱟ᱾
ᱚ ᱚᱸᱰᱮ ᱫᱚ ᱚᱲᱟᱜ ᱠᱚᱨᱮᱜ?
ᱚᱲᱟᱜ ᱠᱚᱨᱮ ᱫᱚ ᱚᱱᱠᱟ ᱡᱚᱢ ᱞᱮᱠᱟ ᱠᱟᱱᱴᱷᱟᱲ ᱠᱚ ᱡᱚᱢ ᱦᱳᱭᱳᱜᱼᱟ ᱠᱷᱟᱹᱡᱟᱹᱲᱤ ᱥᱟᱞᱟᱜ᱾ ᱤᱧᱠᱟ ᱦᱩᱸ ᱡᱟᱦᱟᱸ ᱦᱮᱸ ᱯᱤᱴᱷᱟᱹ ᱞᱟᱴᱷᱟ ᱠᱚ ᱦᱩᱭᱩᱜᱼᱟ ᱚᱱᱟ ᱫᱚ ᱧᱤᱫᱟᱹ ᱵᱮᱲᱟ ᱦᱩᱸ‌ ᱛᱟᱯᱚᱨᱮ ᱟᱢᱵᱟᱵᱚᱛᱤ ᱨᱮ ᱚᱠᱟ ᱞᱮᱠᱟ ᱠᱚ ᱟᱯᱮ ᱥᱮᱫ ᱫᱚ ᱵᱷᱟᱜᱤ
ᱵᱷᱟᱜᱤ ᱚᱱᱟᱜᱟᱫ
ᱢᱟᱱᱟᱣ ᱜᱮᱣᱟ ᱟᱞᱮ ᱞᱮᱠᱟᱜᱮ ᱚ ᱟᱫᱚ ᱛᱤᱨᱤᱥᱮ ᱡᱩᱱ ᱨᱮᱫᱚᱢ ᱛᱟᱦᱮᱸᱱᱟ ᱥᱮ ᱚᱲᱟᱜ ᱨᱮᱜᱮᱢ ᱛᱟᱦᱮᱸᱱᱟ?
ᱟᱨ ᱪᱮᱜ ᱵᱟᱹᱧ ᱪᱟᱞᱟᱜᱼᱟ ᱚᱱᱟ ᱞᱟᱦᱟᱧ ᱪᱟᱞᱟᱜᱼᱟ
ᱛᱤᱨᱤᱥᱮ ᱡᱩᱱ ᱨᱮᱫᱚ ᱚᱸᱰᱮ ᱜᱮ ᱢᱟᱱᱟᱣ ᱛᱟᱵᱚᱱ ᱯᱮ ᱵᱟᱝ ᱤᱧ ᱫᱚ ᱟᱞᱮ ᱫᱚ ᱱᱚᱸᱰᱮ ᱞᱮ ᱢᱟᱱᱟᱣᱟ ᱟᱹᱛᱩ ᱤᱭᱟᱹ ᱨᱮ ᱦᱟᱸᱜ
ᱚ ᱪᱮᱜ ᱞᱮᱠᱟ ᱠᱚ ᱢᱟᱱᱟᱣᱟ ᱟᱯᱮ ᱥᱮᱱ?
ᱟᱞᱮᱥᱮᱱ ᱫᱚ ᱵᱷᱟᱜᱤ ᱜᱮᱠᱚ ᱢᱟᱱᱟᱣ ᱛᱟᱦᱮᱱᱟ ᱚᱸᱰᱮ ᱫᱚ ᱚᱱᱮ ᱥᱮᱫᱟᱭ ᱠᱷᱚᱡ ᱜᱮᱠᱚ ᱢᱟᱱᱟᱣ ᱟᱹᱜᱩᱭ᱾ ᱜᱟ ᱟᱫᱚ ᱚᱱᱠᱟ ᱢᱟᱱᱮ ᱢᱳᱲ ᱠᱚᱨᱮ ᱢᱩᱨᱛᱤ ᱠᱚᱫᱚ ᱟᱹᱣᱨᱤ ᱞᱮ ᱵᱟᱹᱭᱥᱟᱹᱣ ᱫᱟᱲᱮᱭᱟ ᱠᱚᱣᱟ ᱚᱱᱟ ᱱᱟᱜ ᱦᱚᱸ ᱠᱟᱹᱢᱤ ᱪᱟᱹᱞᱩᱜ ᱠᱟᱱᱟ ᱦᱟᱸᱜ᱾ ᱦᱩᱸ ᱡᱟᱭᱜᱟ ᱠᱚ ᱵᱟᱝ ᱛᱮ ᱟᱫᱚ ᱚᱱᱠᱟ ᱢᱩᱨᱛᱤ ᱠᱚᱫᱚ ᱵᱟᱹᱭᱥᱟᱹᱣ ᱵᱟᱝ ᱦᱩᱭ ᱠᱟᱱᱟ᱾
ᱟᱞᱮ ᱚᱸᱰᱮ ᱦᱚᱸ ᱞᱟᱦᱟ ᱫᱚ ᱫᱚᱢᱮ ᱤᱭᱟᱹ ᱠᱟᱛᱮᱫ ᱠᱚ ᱢᱟᱱᱟᱣᱮᱫ ᱛᱟᱦᱮᱸᱫ ᱱᱮᱛᱟᱨ ᱫᱚ ᱥᱩᱫᱷᱩ ᱵᱚᱸᱜᱟ ᱵᱩᱨᱩ ᱛᱮᱫ ᱦᱩᱭᱩᱜ ᱠᱟᱱᱟ ᱾ ᱞᱟᱦᱟ ᱫᱚ ᱯᱩᱨᱟᱹ ᱮᱠᱫᱚᱢ, ᱡᱟᱸᱦᱟ ᱠᱚ ᱚᱱᱟ ᱤᱭᱟᱹ ᱛᱮ ᱪᱮᱫ ᱠᱚ ᱦᱮᱯᱨᱟᱣ ᱠᱚ ᱫᱚᱦᱚᱭᱮᱫ ᱛᱟᱸᱦᱮᱫ ᱾
ᱦᱮᱸ ᱾
ᱚᱱᱟ ᱠᱚᱫᱚ, ᱱᱮᱛᱟᱨ ᱫᱚ ᱥᱮ ᱠᱳᱱᱳ ᱵᱚᱸᱜᱟ ᱵᱩᱨᱩ ᱟᱞᱮ ᱵᱳᱨᱰ ᱨᱮ ᱦᱳᱭᱳᱜ ᱠᱟᱱ ᱛᱟᱸᱦᱮᱫ ᱾ ᱞᱟᱦᱟ ᱦᱩᱭᱩᱜ ᱠᱟᱱ ᱛᱟᱸᱦᱮ ᱱᱮᱛᱟᱨ ᱫᱚ ᱵᱟᱝ ᱦᱩᱭᱩᱜ ᱠᱟᱱᱟ ᱾
ᱱᱮᱛᱟᱨ ᱫᱚ ᱵᱟᱝ ᱦᱩᱭᱩᱜ ᱠᱟᱱᱟ ᱵᱟᱝ ᱾
ᱮᱸᱦᱩᱜ,
ᱦᱩᱸ,
ᱦᱩᱸ, ᱦᱮᱪᱚᱝ,
ᱛᱟᱦᱚᱞᱮ ᱟᱹᱣᱨᱤ ᱤᱥᱤᱱ ᱟᱹᱣᱨᱤ ᱦᱩᱭᱩᱜᱼᱟ ᱾ ᱤᱥᱤᱱᱮᱫ ᱠᱟᱱᱟ ᱠᱚ ᱟᱫᱚ ᱦᱟᱸᱜ ᱤᱧ ᱫᱚ ᱵᱟᱭᱨᱮ ᱥᱮᱫ ᱨᱮ ᱢᱮᱱᱟᱹᱧᱟ ᱾
ᱪᱮᱫᱯᱮ ᱩᱛᱩᱭᱮᱫᱼᱟ ᱛᱟᱦᱞᱮ ᱛᱮᱦᱮᱧ ᱫᱚ?
ᱛᱮᱦᱤᱧ ᱫᱚ ᱦᱟᱹᱠᱩ ᱠᱚ ᱥᱟᱵ ᱟᱹᱜᱩ ᱦᱩᱭ ᱟᱠᱟᱱᱟ ᱾ ᱟᱫᱚ ᱦᱟᱹᱠᱩ ᱠᱚ ᱩᱛᱩ ᱠᱚ ᱦᱩᱭᱩᱜᱼᱟ ᱾
ᱚ ᱤᱧ ᱦᱚᱸ ᱱᱤᱛᱚᱜ ᱦᱟᱛᱤᱧ, ᱪᱟᱞᱟᱣ ᱞᱮᱱᱟ ᱦᱟᱹᱠᱩᱧ ᱟᱹᱜᱩ ᱟᱠᱟᱫ ᱠᱚᱣᱟ ᱾
ᱚ
ᱩᱱᱠᱩ ᱜᱮ ᱩᱛᱩ ᱠᱚ ᱦᱩᱭᱩᱜᱼᱟ ᱾
ᱦᱮᱸ
ᱵᱤᱞᱟᱹᱛᱤ ᱢᱮᱥᱟ,
ᱡᱟᱯᱤᱫ ᱥᱮ ᱵᱟᱝ,
ᱦᱩᱸ,
ᱦᱩᱸᱜ,
ᱟᱨ ᱚᱸᱰᱮ ᱠᱷᱚᱱ ᱫᱚ ᱡᱚᱛᱚᱢ ᱤᱫᱤ ᱛᱚᱨᱟᱭ ᱛᱟᱢᱟ ᱡᱚᱠᱷᱚᱱ ᱚᱲᱟᱜ ᱮᱢ ᱵᱟᱜᱟᱜᱼᱟ ᱾
ᱦᱮᱸ,
ᱤᱭᱟᱹ ᱮᱢ ᱦᱟᱛᱟᱣ ᱠᱟᱫᱟ ᱚᱱᱟ ᱠᱞᱤᱭᱟᱨᱮᱱ,
ᱜᱮᱴ ᱯᱟᱥ,
ᱦᱮᱸ,
ᱦᱮᱸ,
ᱛᱤᱱ ᱠᱚᱨᱮᱢ ᱦᱟᱛᱟᱣ ᱠᱮᱫᱼᱟ?
ᱜᱮᱴ ᱯᱟᱥ ᱤᱧ ᱦᱟᱛᱟᱣ ᱠᱮᱫᱟ, ᱦᱚᱞᱟ,
ᱦᱮᱸ,
ᱚ ᱚᱫᱷᱮᱠ ᱥᱟᱢᱟᱱ ᱤᱫᱤᱠᱟᱜ ᱛᱟᱢᱟ?
ᱚᱫᱷᱮᱠ ᱫᱚ ᱵᱟᱝ, ᱢᱟᱱᱮ ᱠᱤᱪᱷᱩ ᱜᱟᱱᱤᱧ ᱟᱹᱜᱩ ᱠᱮᱫᱟ ᱟᱨ ᱠᱤᱪᱷᱩ ᱜᱟᱱ ᱥᱟᱢᱟᱱ ᱢᱮᱱᱟᱜᱼᱟ ᱾ ᱚᱱᱟ ᱠᱚ ᱰᱷᱮᱨ ᱥᱟᱢᱟᱱ ᱫᱚ ᱵᱟᱹᱧ ᱟᱹᱜᱩ ᱫᱟᱲᱮ ᱠᱟᱫᱟ ᱢᱟᱱᱮ, ᱵᱟᱠᱷᱟᱱ ᱫᱚ ᱵᱟᱝᱠᱚ ᱜᱮᱴ ᱯᱟᱥ ᱠᱚ ᱩᱫᱩᱜ ᱦᱚᱪᱚᱧᱟ ᱚᱸᱰᱮ ᱠᱚ ᱡᱚᱢᱟ ᱦᱚᱪᱚᱧᱟ ᱥᱮ ᱪᱮᱫ,
ᱤᱱ ᱦᱤᱞᱚᱧ ᱟᱹᱜᱩᱭᱟ ᱚᱱᱮ ᱵᱟᱹᱲᱛᱤ ᱠᱚᱫᱚ ᱟᱫᱚ,
ᱚᱱᱠᱟ ᱫᱚ ᱵᱟᱠᱚ ᱪᱮᱠ ᱞᱮᱫᱤᱧᱟ ᱵᱟᱝ ᱮᱛᱷᱟᱹᱱ ᱦᱚᱲ ᱠᱚ ᱛᱟᱦᱮᱸ ᱠᱟᱱᱟ ᱟᱫᱚ ᱤᱧ ᱫᱚ ᱵᱟᱭ ᱧᱮᱞ ᱞᱤᱫᱤᱧ ᱵᱟᱠᱷᱟᱱ ᱤᱧᱟᱹᱜ ᱟᱴᱚᱠ ᱠᱤᱧᱟᱹ ᱾
ᱦᱩᱸ
ᱤᱧ ᱟᱫᱷᱮ ᱠᱚ ᱟᱹᱜᱩ ᱠᱟᱜ ᱵᱟᱹᱲᱛᱤ ᱠᱷᱟᱛᱟ ᱵᱳᱭ ᱠᱷᱟᱛᱟ ᱠᱚ,
ᱦᱩᱸ
ᱚᱱᱛᱮ ᱨᱮᱜᱮ ᱛᱟᱦᱮᱱ ᱦᱩᱭᱩᱜᱼᱟ ᱢᱚᱱᱮ ᱦᱩᱭᱩᱜ ᱠᱟᱱᱟ
ᱚ
ᱢᱮᱥ ᱠᱚᱨᱮ ᱚᱱᱛᱮ ᱨᱮ
ᱦᱩᱸ ᱦᱩᱸ ᱟᱫᱚ ᱚᱱᱠᱟ ᱥᱟᱱᱛᱟᱲᱤ ᱢᱤᱰᱤᱭᱟᱢ ᱛᱮᱦᱚᱸ ᱵᱤᱭᱮᱰ ᱠᱚᱞᱮᱡᱽ ᱢᱟ ᱟᱹᱣᱨᱤ ᱠᱚ ᱪᱟᱹᱞᱩᱭᱟ ᱥᱮ
ᱦᱮᱸ ᱦᱮᱸ ᱚᱱᱟ ᱜᱮᱛᱚ ᱥᱚᱢᱚᱥᱟ ᱫᱚ
ᱦᱮᱸ
ᱟᱨ ᱚᱠᱟᱨᱮ ᱤᱭᱟᱹᱨᱮ ᱛᱟᱦᱮᱸᱱᱟ ᱥᱮ ᱵᱤᱥᱥᱚ ᱵᱷᱟᱨᱚᱛᱤ ᱥᱮ ᱚᱠᱟ ᱠᱚ ᱞᱟᱹᱭᱮᱫ
ᱟᱫᱚ ᱚᱱᱟ ᱫᱚ ᱥᱟᱱᱛᱟᱞᱤ ᱥᱟᱵᱡᱮᱠᱴ ᱢᱮᱱᱟᱜᱼᱟ ᱥᱟᱱᱛᱟᱲ ᱥᱟᱵᱡᱮᱠᱴ ᱛᱮᱫ ᱢᱟᱱᱮ ᱢᱤᱰᱤᱭᱟᱢ ᱞᱮᱠᱟᱛᱮ ᱡᱮᱢᱚᱱ ᱦᱤᱥᱴᱨᱤ, ᱯᱚᱞᱤᱴᱤᱠᱮᱞ ᱥᱟᱭᱮᱱᱥ ᱛᱟᱨᱯᱚᱨᱮ ᱯᱷᱤᱞᱳᱡᱚᱯᱷᱤ ᱦᱩᱸ ᱚᱱᱟ ᱠᱚᱛᱮ ᱫᱚ ᱵᱟᱢ ᱠᱚᱨᱟᱣ ᱫᱟᱲᱮᱭᱟᱜᱼᱟ ᱟᱫᱚ ᱦᱟᱸᱜ ᱚᱱᱟᱜᱮ ᱜᱟᱯᱟᱞᱢᱟᱨᱟᱣ ᱠᱚ ᱦᱩᱭᱩᱜ ᱠᱟᱱ ᱜᱮᱭᱟ ᱟᱞᱮᱭᱟᱜ ᱜᱨᱩᱯ ᱨᱮᱦᱚᱸ
ᱛᱮ ᱨᱮᱦᱚᱸ ᱟᱫᱚ ᱛᱤᱱᱟᱹᱜ ᱥᱟᱺᱜᱤᱧᱚᱜ ᱠᱟᱱᱟ ᱱᱤᱭᱟᱹ ᱵᱚᱪᱷᱚᱨ ᱫᱚ ᱵᱟᱝ ᱠᱷᱩᱞᱟᱹᱜ ᱨᱮᱦᱚᱸ ᱯᱚᱨᱮ ᱵᱚᱪᱷᱚᱨ ᱛᱮᱫᱚ ᱦᱩᱭᱩᱜᱼᱟ
ᱦᱮᱸ
ᱪᱮᱫᱟᱜ ᱥᱮ ᱡᱟᱹᱥᱛᱤ ᱥᱴᱩᱰᱮᱱᱴ ᱠᱚᱦᱚᱸ ᱠᱚ ᱦᱩᱭ ᱠᱟᱱᱟ
ᱦᱮᱸ ᱰᱷᱮᱨ ᱜᱮ ᱦᱮᱱᱟᱜ ᱠᱚᱣᱟ
ᱛᱟᱦᱚᱞᱮ ᱠᱤ ᱩᱱᱠᱩᱣᱟᱜ ᱵᱷᱚᱵᱤᱥᱥᱚᱛ ᱠᱤ ᱱᱚᱥᱴᱚᱜ-ᱟ ᱢᱟ ᱞᱟᱹᱭᱢᱮ?
ᱦᱩᱸ ᱦᱩᱸ
ᱵᱟᱠᱷᱟᱱ ᱛᱚ ᱱᱚᱣᱟ ᱵᱤᱭᱮᱰ ᱵᱟᱝ ᱛᱟᱦᱮᱱ ᱠᱷᱟᱱ ᱫᱚ ᱮᱥᱮᱥᱥᱤ ᱨᱮᱦᱚᱸ ᱫᱩᱲᱩᱵ ᱵᱟᱠᱚ ᱧᱟᱢᱟ
ᱦᱳᱭ ᱦᱳᱭ
ᱢᱤᱰᱤᱭᱟᱢ ᱛᱮᱵᱚᱱ ᱯᱟᱲᱦᱟᱜ ᱠᱟᱱᱟ ᱢᱟᱱᱮ ᱥᱟᱱᱛᱟᱲᱤ ᱢᱤᱰᱤᱭᱟᱢ ᱛᱮᱵᱚᱱ ᱯᱟᱲᱦᱟᱜ ᱠᱟᱱᱟ ᱢᱟᱱᱮ ᱥᱟᱱᱛᱟᱲᱤ ᱢᱤᱰᱤᱭᱟᱢ ᱛᱮᱜᱮ ᱵᱤᱭᱮᱰ ᱦᱚᱸ ᱵᱚᱱ ᱠᱚᱨᱟᱣᱟ
ᱦᱩᱸ
ᱪᱮᱫᱟᱜ ᱵᱟᱝᱞᱟ ᱢᱤᱰᱤᱭᱟᱢ ᱨᱮᱵᱚᱱ ᱯᱟᱲᱦᱟᱜᱼᱟ
ᱦᱮᱸᱫᱚ ᱪᱮᱫᱟᱜ ᱮᱢ ᱯᱟᱲᱦᱟᱜᱼᱟ ᱱᱚᱜ-ᱚᱭ ᱥᱟᱱᱛᱟᱲᱤ ᱛᱮᱢ ᱯᱟᱲᱦᱟᱣᱼᱟ ᱟᱨᱚ ᱵᱟᱝᱞᱟ ᱛᱮ ᱪᱮᱫᱟᱜ ᱮᱢ ᱪᱟᱞᱟᱜᱼᱟ
ᱦᱩᱸ ᱟᱫᱚ ᱡᱚᱠᱷᱚᱱ ᱡᱩᱫᱤ ᱚᱸᱰᱮ ᱚᱸᱰᱮ ᱠᱷᱚᱱ ᱡᱚᱠᱷᱚᱱ ᱴᱨᱮᱱᱤᱝ ᱠᱚ ᱦᱩᱭᱩᱜ ᱟᱥᱮ ᱛᱚᱠᱷᱚᱱ ᱫᱚ ᱥᱮ ᱥᱟᱱᱛᱟᱞᱤ ᱤᱥᱠᱩᱞ ᱨᱮᱜᱮ ᱥᱮ ᱠᱚ ᱴᱨᱮᱱᱤᱝ ᱫᱚᱠᱚ ᱤᱫᱤ ᱢᱮᱭᱟ
ᱦᱮᱸ
ᱦᱩᱸ
ᱟᱫᱚ ᱤᱥᱠᱩᱞ ᱠᱚᱨᱮ ᱦᱚᱸᱛᱚ ᱚᱱᱝᱠᱟ ᱵᱟᱹᱱᱩᱜᱼᱟ ᱩᱱᱟᱹᱜ ᱫᱚ ᱟᱣᱨᱤ ᱪᱟᱹᱞᱩᱜᱼᱟ
ᱵᱟᱝ ᱢᱮᱱᱟᱜ ᱫᱚ ᱢᱮᱱᱟᱜ ᱜᱮᱭᱟ ᱦᱮᱸ ᱟᱯᱮ ᱚᱱᱛᱮ ᱵᱟᱹᱱᱩᱜᱼᱟ ᱟᱞᱮ ᱱᱚ
ᱦᱮᱸ ᱦᱮᱸ
ᱟᱨ ᱟᱞᱮ ᱥᱮᱫ ᱦᱚᱸ ᱪᱟᱹᱞᱩᱜ ᱠᱟᱱᱟ ᱮᱠᱷᱚᱱ ᱫᱚ ᱵᱩᱡᱷᱟᱹᱣ ᱫᱟᱲᱮᱭᱟᱜ ᱠᱟᱱᱟ ᱠᱚ ᱡᱮ ᱚᱞ ᱪᱤᱠᱤ ᱛᱮᱦᱚᱸ ᱢᱟᱱᱮ ᱵᱷᱟᱜᱤᱭᱟ ᱯᱟᱲᱦᱟᱣ ᱜᱟᱱᱚᱜ ᱠᱟᱱᱟ
ᱦᱮᱸ ᱦᱮᱸ
ᱦᱩᱸ ᱯᱟᱲᱦᱟᱜ ᱨᱮ ᱥᱩᱵᱤᱫᱷᱟ ᱟᱨᱠᱤ
ᱦᱩᱸ ᱱᱚᱣᱟ ᱫᱚ ᱟᱵᱚᱣᱟᱜ ᱡᱟᱱᱟᱢ ᱟᱲᱟᱝ
ᱦᱩᱸ ᱦᱮᱸ ᱛᱟᱦᱚᱞᱮ ᱛᱤᱱᱟᱹᱜ ᱴᱟᱭᱤᱢ ᱥᱮᱫ ᱡᱚᱢ ᱠᱚ ᱦᱩᱭᱩᱜᱼᱟ
ᱡᱚᱢ ᱫᱚ ᱦᱟᱸᱜ ᱦᱩᱭᱩᱜᱼᱟ ᱟᱴᱴᱟ ᱥᱮᱱ ᱤᱥᱤᱱ ᱞᱮᱱᱠᱷᱟᱱᱜᱮ ᱡᱚᱢ ᱚᱱᱟ ᱠᱳᱱᱳ ᱥᱚᱢᱚᱭ ᱫᱚ ᱵᱟᱹᱱᱩᱜᱼᱟ
ᱞᱚᱞᱚ ᱞᱚᱞᱚ ᱜᱮ ᱵᱟᱝ
ᱦᱮᱸ ᱤᱥᱤᱱ ᱱᱟ ᱟᱫᱚ ᱡᱚᱢ
ᱫᱟᱠᱟ ᱜᱮ ᱥᱮ ᱨᱩᱴᱤ ᱠᱚ ᱦᱩᱭᱩᱜ ᱠᱟᱱᱟ
ᱵᱟᱝ ᱵᱟᱝ ᱫᱟᱠᱟ ᱜᱮ ᱫᱤᱱᱮ ᱢᱟᱱ ᱫᱟᱜ ᱢᱟᱹᱲᱤ ᱧᱤᱫᱟᱹ ᱫᱟᱠᱟ ᱨᱩᱴᱤ ᱠᱚᱫᱚ ᱵᱟᱝ ᱥᱟᱦᱟᱣᱟ
ᱦᱮᱸ ᱠᱟᱹᱢᱤ ᱵᱟᱲᱟ ᱦᱚᱲ ᱫᱚ ᱨᱩᱴᱤ ᱠᱚᱫᱚ ᱡᱚᱢ ᱵᱟᱢ ᱵᱩᱡᱷᱟᱹᱣᱟ
ᱦᱩᱸ
ᱞᱟᱡ ᱯᱮᱨᱮᱡ ᱫᱟᱠᱟ ᱡᱚᱢᱜᱮ ᱵᱮᱥ ᱵᱩᱡᱷᱟᱹᱜᱼᱟ
ᱞᱟᱸᱜᱟ ᱥᱟᱷᱟᱠᱟᱢ ᱠᱟᱹᱢᱤᱭᱟ ᱟᱨ ᱠᱚᱢ ᱠᱚᱢ ᱡᱚᱢ ᱞᱮᱠᱷᱟᱱ ᱫᱚ ᱵᱟᱝ ᱜᱟᱱᱚᱜᱼᱟ ᱥᱮ
ᱦᱩ ᱚᱞᱟᱝᱟᱜ ᱴᱟᱭᱤᱢ ᱦᱚᱸ ᱦᱚᱭ
ᱦᱩ ᱦᱮᱸ ᱦᱳᱭ ᱦᱮᱡ ᱠᱟᱱᱟ
ᱟᱫᱚ ᱟᱨ ᱟᱫᱚ ᱦᱟᱸᱜ ᱡᱟᱦᱟᱸ ᱛᱤᱥ ᱨᱚᱯᱚᱲ ᱦᱩᱭᱩᱜᱼᱟ
ᱴᱷᱤᱠ ᱜᱮᱭᱟ ᱛᱚᱵᱮ
ᱦᱮᱸ ᱫᱚᱦᱚᱭ ᱢᱮ